ᱦᱮᱞᱳ!
ᱦᱮᱞᱳ!
ᱦᱮᱸ, ᱡᱚᱦᱟᱨ ᱜᱮ᱾ ᱦᱮᱸ ᱦᱮᱞᱳ ᱟᱸᱡᱚᱢᱚᱜ ᱠᱟᱱᱟ ᱨᱚᱲ ᱨᱚᱲ ᱟᱸᱡᱚᱢ ᱧᱟᱢᱚᱜ ᱠᱟᱱᱟ
ᱦᱮᱸ ᱦᱮᱸ ᱦᱮᱸ ᱟᱸᱡᱚᱢ ᱧᱟᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ ᱥᱮ
ᱛᱚᱵᱮ ᱪᱤᱠᱟᱹ ᱵᱮᱥ ᱵᱟᱲᱮ ᱜᱮ
ᱦᱳᱭ ᱵᱮᱥ ᱵᱟᱲᱟ ᱜᱮ ᱟᱪᱪᱷᱟ ᱟᱪᱪᱷᱟ ᱦᱮᱸ ᱦᱮᱸ ᱱᱤᱭᱟᱹ ᱜᱷᱟᱹᱲᱤᱡ ᱫᱚ ᱵᱮᱥ ᱵᱮᱥ ᱵᱟᱲᱮ ᱜᱮ ᱟᱨ ᱟᱢᱜᱮ ᱪᱮᱫ ᱞᱮᱠᱟ
ᱦᱮᱸ ᱤᱧᱦᱚ ᱵᱮᱥ ᱵᱟᱲᱮ ᱜᱮ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ
ᱚᱲᱟᱜ ᱠᱚᱨᱮ ᱦᱚᱸ ᱮᱠᱷᱚᱱ ᱫᱚ ᱱᱟᱯᱟᱭᱜᱮ ᱢᱮᱱᱟᱜ ᱠᱚᱣᱟ
ᱚ
ᱟᱪᱪᱷᱟ ᱦᱮᱸ ᱟᱨ ᱟᱯᱮ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ
ᱦᱮᱸ ᱱᱟᱯᱟᱭ ᱜᱮ ᱥᱚᱵ ᱢᱮᱱᱟᱜ ᱠᱚᱣᱟ
ᱟᱪᱪᱷᱟ ᱟᱪᱪᱷᱟ ᱤᱧᱟᱹᱜ ᱨᱚᱲ ᱠᱤ ᱟᱹᱰᱤ ᱟᱹᱰᱤ ᱜᱷᱟᱹᱲᱤᱡ ᱯᱚᱨ ᱪᱟᱞᱟᱜ ᱠᱟᱱᱟ
ᱦᱮᱸ ᱮᱱᱟᱱ ᱟᱹᱰᱤ ᱜᱷᱟᱹᱲᱤᱡ ᱯᱚᱨ ᱦᱤᱡᱩᱜ ᱠᱟᱱᱟ ᱱᱤᱛᱚᱜ ᱫᱚ ᱴᱷᱤᱠ ᱜᱮ
ᱚ ᱵᱟᱝ ᱟᱪᱪᱷᱟ ᱥᱟᱞᱮ ᱟᱢᱟᱜ ᱨᱚᱲ ᱟᱹᱰᱤ ᱜᱷᱟᱹᱲᱤᱡ ᱯᱚᱲ ᱠᱚ ᱦᱤᱡᱩᱜ ᱠᱟᱱᱟ ᱟᱫᱚ ᱚᱱᱟᱜᱮ ᱵᱩᱡ ᱵᱟᱹᱧ ᱧᱟᱢ ᱮᱫᱟ ᱡᱮ ᱤᱧᱟᱹᱜ ᱨᱚᱲ ᱜᱮ ᱟᱹᱰᱤ ᱜᱷᱟᱹᱲᱤᱡ ᱯᱚᱨ ᱪᱟᱞᱟᱜ ᱠᱟᱱᱟ ᱟᱹᱰᱤ ᱜᱷᱟᱹᱲᱤᱡ ᱯᱚᱨ ᱟᱸᱡᱚᱢ ᱠᱟᱛᱮᱢ ᱛᱮᱞᱟᱭᱫᱟ ᱥᱮ ᱪᱮᱫ ᱚᱱᱟᱜᱮ
ᱵᱟ ᱵᱟᱝ ᱦᱚᱭᱛᱚ ᱴᱷᱤᱠ ᱜᱤ ᱦᱤᱡᱩᱜ ᱠᱟᱱᱟ ᱱᱤᱛᱚᱜ ᱫᱚ ᱠᱚᱨᱮ ᱴᱷᱤᱠ ᱱᱟ ᱚᱱᱟ ᱥᱩᱨ ᱥᱩᱨ ᱨᱮᱜᱮ ᱚᱱᱠᱟᱜ ᱠᱟᱱᱟ
ᱟᱪᱪᱷᱟ ᱟᱪᱪᱷᱟ ᱟᱪᱪᱷᱟ ᱴᱷᱤᱠ ᱜᱮᱭᱟ ᱢᱟ
ᱛᱚᱵᱮ ᱪᱤᱜ ᱵᱤᱥᱚᱭ ᱱᱤᱭᱮ ᱨᱚᱠᱚᱲ ᱦᱳᱭᱳᱜᱟ ᱛᱷᱚᱲᱟ ᱞᱟᱹᱭᱢᱮ
ᱪᱮᱫ ᱵᱤᱥᱚᱭ ᱤᱫᱤ ᱠᱟᱛᱮ ᱞᱟᱝ ᱨᱚᱯᱚᱲᱟ
ᱦᱮᱸ
ᱟᱪᱪᱷᱟ ᱟᱯᱮᱥᱮᱱ ᱠᱤ ᱵᱤᱱᱛᱤ ᱵᱟᱸᱠᱷᱮᱬ ᱱᱚᱣᱟ ᱠᱚ ᱦᱩᱭᱩᱜ ᱜᱮᱭᱟ ᱵᱤᱱᱛᱤ ᱢᱟᱱᱮ ᱠᱟᱨᱟᱢ ᱵᱤᱱᱛᱤ ᱠᱟᱨᱟᱢ ᱵᱤᱱᱛᱤ ᱵᱟᱠᱚ ᱠᱚᱨᱟᱣ ᱜᱮᱭᱟ ᱠᱚ
ᱵᱟ ᱱᱚᱛᱮ ᱫᱚ ᱵᱟᱝ
ᱟᱪᱪᱷᱟ ᱦᱳᱭ ᱟᱞᱮ ᱥᱮᱱ ᱦᱚᱸ ᱵᱟᱝ ᱦᱩᱭᱩᱜ ᱜᱮᱭᱟ ᱥᱮ ᱠᱟᱨᱟᱢ ᱵᱤᱱᱛᱤ ᱟᱫᱚ ᱵᱟᱝ ᱧᱮᱞ ᱦᱩᱭ ᱵᱟᱲᱟ ᱠᱟᱱᱟ ᱟᱫᱚ ᱚᱱᱟᱛᱮ ᱠᱩᱞᱤ ᱠᱮᱫ ᱢᱮᱭᱟ ᱡᱩᱫᱤ ᱦᱩᱭ ᱠᱟᱱ ᱠᱷᱟᱡ ᱟᱯᱮᱥᱮᱫ ᱟᱫᱚ ᱛᱟᱦᱚᱞᱮ ᱢᱟᱱᱮ ᱪᱮᱫᱞᱮᱠᱟ ᱦᱩᱭᱩᱜ ᱜᱮᱭᱟ ᱚᱱᱟ ᱟᱨᱠᱤ ᱵᱟᱰᱟᱭ ᱦᱩᱭ ᱠᱚᱜᱼᱟ
ᱟᱪᱪᱷᱟ ᱚ ᱦᱩᱸ
ᱦᱳᱭ
ᱛᱚ ᱟᱪᱪᱷᱟ ᱤᱭᱟᱹ ᱵᱟᱨᱮ ᱛᱷᱚᱲᱟᱧ ᱠᱩᱞᱤᱞᱟᱢ ᱜᱤ ᱟᱪᱪᱷᱟ ᱡᱟᱦᱟᱸ ᱟᱵᱚ ᱥᱚᱨᱠᱟᱨ ᱠᱷᱚᱡ ᱡᱟᱦᱟᱸ ᱥᱩᱵᱤᱫᱷᱟ ᱠᱚ ᱮᱢᱟᱵᱚᱱ ᱠᱟᱱᱟ ᱦᱩᱸ
ᱦᱳᱭ ᱦᱳᱭ
ᱚᱱᱟ ᱥᱩᱵᱤᱫᱷᱟ ᱠᱤ ᱟᱵᱩ ᱚᱱᱟ ᱥᱩᱵᱤᱫᱷᱟ ᱵᱚᱱ ᱦᱟᱛᱟᱣ ᱫᱟᱲᱮᱭᱟᱜ ᱠᱟᱱᱟ ᱚᱱᱮ ᱠᱚᱨᱮ ᱠᱚ ᱦᱟᱛᱟᱣ ᱫᱟᱲᱮᱭᱟᱜ ᱠᱟᱱᱟ ᱥᱮ ᱵᱟᱝ ᱟᱨ ᱚᱱᱟ ᱦᱟᱛᱟᱣ ᱠᱟᱛᱮᱫ ᱪᱮᱜ ᱠᱤᱪᱷᱩ ᱟᱵᱚ ᱞᱟᱵᱷ ᱦᱩᱭᱩᱜ ᱠᱟᱱ ᱛᱟᱵᱳᱱᱟ
ᱪᱮᱫ ᱞᱮᱠᱟᱱᱟᱜ ᱥᱩᱵᱤᱫᱷᱟ ᱨᱮᱱᱟᱜ ᱠᱟᱛᱷᱟᱢ ᱞᱟᱹᱭ ᱫᱟ
ᱡᱮᱢᱚᱱ ᱥᱚᱨᱠᱟᱨ ᱨᱮ ᱡᱮᱢᱚᱱ ᱚᱸᱰᱮ ᱜᱮ ᱴᱚᱯᱤᱠ ᱠᱚ ᱮᱢ ᱟᱠᱟᱫᱟ ᱡᱮ ᱢᱟᱱᱮ ᱪᱮᱫ ᱤᱢᱯᱮᱠᱴ ᱦᱩᱭᱩᱜ ᱠᱟᱱᱟ ᱜᱚᱵᱚᱨᱢᱮᱱᱴ ᱡᱟᱦᱟᱸᱟᱜᱮ ᱥᱩᱵᱤᱫᱟ ᱥᱠᱤᱢᱮ ᱮᱢᱚᱜ ᱠᱟᱱᱟ
ᱟᱪᱪᱷᱟ
ᱥᱚᱨᱠᱟᱨ ᱠᱷᱚᱡ ᱥᱮ ᱡᱟᱦᱟᱱᱟᱜ ᱜᱮ ᱱᱤᱭᱚᱢ ᱠᱟᱹᱱᱩᱱ ᱠᱚ ᱵᱮᱱᱟᱣ ᱫᱟ ᱚᱱᱟ ᱱᱤᱭᱮ ᱠᱤ ᱟᱵᱩ ᱞᱟᱵᱷ ᱦᱩᱭᱩᱜ ᱠᱟᱱ ᱛᱟᱵᱚᱱᱟ ᱥᱮ ᱵᱟᱝ ᱚᱱᱟ ᱠᱚ ᱠᱟᱹᱴᱤᱡ ᱞᱟᱹᱭ ᱢᱮ ᱱᱮᱜᱮ ᱴᱤᱯ ᱫᱚ ᱯᱚᱡᱤᱴᱤᱵᱷ ᱡᱟᱦᱟᱸ
ᱟᱪᱪᱷᱟ ᱟᱪᱪᱷᱟ ᱯᱚᱡᱤᱴᱤᱵᱷ ᱦᱳᱭ ᱥᱮ
ᱦᱳᱭ
ᱟᱸᱜ ᱡᱟᱦᱟᱸ ᱥᱠᱤᱢ ᱠᱚᱠᱚ ᱮᱢᱚᱜ ᱠᱟᱱᱟ ᱴᱷᱤᱜᱟᱪᱷᱮ
ᱦᱩᱸ
ᱢᱟᱱᱮ ᱥᱠᱤᱢ ᱵᱚᱞᱛᱮ ᱛᱳᱢᱟᱨ ᱚᱱᱮ ᱡᱟᱦᱟᱸ, ᱢᱟᱱᱮ ᱯᱩᱭᱥᱟ ᱴᱟᱠᱟ ᱯᱩᱭᱥᱟᱹ ᱜᱮ ᱟᱨᱠᱤ ᱡᱟᱦᱟᱸᱼᱼ ᱠᱚᱢᱚᱜ ᱠᱟᱱᱟ ᱦᱳᱭᱥᱮ ᱛᱚ ᱚᱱᱟ ᱛᱮᱫᱚ ᱟᱵᱚᱣᱟᱜ ᱟᱸ ᱵᱷᱟᱜᱤ ᱜᱮ ᱦᱩᱭᱩᱜ ᱠᱟᱱᱟ
ᱦᱩᱸ
ᱦᱳᱭ ᱥᱮ ᱮᱸ ᱛᱚ ᱧᱮᱞ ᱢᱮ ᱟᱵᱚ ᱫᱚ ᱟᱸ ᱩᱱᱟᱹᱜᱼᱼ ᱪᱮᱫ ᱤᱧ ᱢᱮᱱᱟ ᱠᱤᱥᱟᱹᱲ ᱦᱚᱸ ᱦᱚᱲ ᱛᱚ ᱵᱟᱝ ᱠᱟᱱᱟ ᱵᱩᱱ ᱡᱮ ᱮᱸ ᱚᱱᱟ ᱥᱠᱤᱢ ᱵᱟᱵᱚᱱ ᱦᱟᱛᱟᱣᱟ ᱥᱮᱼᱼ ᱢᱟᱱᱮ ᱠᱟᱹᱢᱤᱨᱮ ᱵᱟᱝ ᱞᱟᱜᱟᱜ ᱛᱟᱵᱚᱱᱟ ᱱᱤᱝᱠᱟᱹ ᱢᱤᱫᱴᱮᱱ ᱛᱳᱜᱼᱼ ᱟᱭᱢᱟ ᱚᱱᱠᱟ ᱨᱮᱸᱜᱮᱡ ᱦᱚᱲ ᱢᱮᱱᱟ ᱢᱮᱱᱟᱜ ᱵᱩᱱ ᱜᱮᱭᱟ ᱥᱮ ᱟᱵᱩ ᱥᱚᱢᱟᱡᱽ ᱨᱮᱼᱼ ᱥᱮ ᱟᱨᱦᱚᱸ ᱮᱴᱟᱜ ᱥᱚᱢᱟᱡᱽ ᱠᱚᱨᱮ ᱦᱚᱸ ᱟᱫᱚ ᱚᱱᱟ ᱥᱠᱤᱢ ᱛᱚ ᱯᱨᱚᱛᱷᱚ ᱢᱚᱛᱚ ᱩᱱᱠᱩ ᱞᱟᱹᱜᱤᱜ ᱜᱮ ᱠᱟᱱᱟ ᱟᱫᱚ ᱠᱷᱟᱱ ᱩᱝᱠᱩ ᱚᱱᱟ ᱥᱠᱤᱢ ᱡᱚᱠᱷᱚᱱ ᱩᱱᱠᱩ ᱞᱤᱜᱤᱜ ᱠᱟᱱᱟ, ᱴᱷᱤᱜᱟᱪᱷᱮ ᱨᱮᱸᱜᱮᱡ ᱦᱚᱲ ᱞᱟᱹᱜᱤᱫ ᱛᱟᱦᱞᱮ ᱩᱝᱠᱩ ᱡᱩᱫᱤ ᱵᱟᱠᱚ ᱦᱟᱛᱟᱣ ᱠᱷᱟᱱ ᱛᱟᱦᱞᱮ ᱫᱚ ᱚᱠᱚᱭ ᱦᱟᱛᱟᱣᱟᱭ ᱟᱨ ᱩᱝᱠᱩ ᱫᱚ ᱱᱤᱭᱟᱹ ᱠᱷᱟᱹᱛᱤᱨ ᱛᱮᱼᱼ ᱩᱝᱠᱩ ᱠᱚ ᱮᱢᱟ ᱠᱚ ᱠᱟᱱᱟ ᱡᱟᱼᱼ
ᱦᱩᱸ
ᱛᱷᱚᱲᱟ ᱥᱠᱤᱢ ᱦᱟᱛᱟᱣ ᱠᱟᱛᱮᱫ ᱡᱟᱦᱟᱱᱟᱜ ᱠᱩᱼᱼ ᱠᱟᱹᱢᱤ ᱨᱮᱠᱚ ᱞᱟᱜᱟᱣ ᱫᱟᱲᱮᱭᱟᱜ ᱢᱟ ᱥᱮ ᱮᱸ ᱼᱼ ᱫᱤᱱᱟᱹᱢ ᱫᱤᱱ ᱡᱤᱭᱚᱱ ᱠᱷᱟᱸᱰᱟᱣ ᱨᱮᱼᱼ ᱦᱳᱭᱥᱮ ᱡᱟᱦᱟᱸ ᱟᱸ ᱜᱷᱟᱨᱚᱧᱡᱽ ᱢᱤᱫᱴᱮᱡᱽ ᱜᱷᱟᱸᱨᱚᱧᱡᱽ ᱪᱟᱞᱟᱣ ᱨᱮ ᱡᱟᱦᱟᱸ ᱠᱷᱚᱨᱚᱪ ᱠᱚ ᱦᱩᱭᱩᱜ ᱜᱮᱭᱟ ᱦᱳᱭᱥᱮ ᱚᱱᱟᱨᱮ ᱡᱮᱢᱚᱱ ᱢᱟ ᱠᱟᱹᱢᱤ ᱠᱚ ᱠᱟᱹᱢᱤ ᱨᱮᱠᱚ ᱞᱟᱜᱟᱣ ᱫᱟᱲᱮᱭᱟᱜ ᱢᱟ ᱛᱟᱨᱯᱚᱨ ᱟᱨ ᱢᱤᱫᱥᱮᱫ ᱠᱷᱚᱡᱽ ᱧᱮᱞ ᱞᱮᱠᱷᱟᱱᱮᱢᱼᱼ ᱟᱸ ᱱᱤᱛᱚᱜ ᱛᱚ ᱚᱞᱚᱜ ᱯᱟᱲᱦᱟᱣ ᱞᱮᱱᱠᱷᱟᱱ ᱚᱸᱰᱮᱦᱚ ᱟᱭᱢᱟ ᱥᱠᱤᱢ ᱠᱚ ᱮᱢᱚᱜ ᱠᱟᱱ ᱜᱮᱭᱟ ᱛᱚ ᱚᱱᱟ ᱚᱱᱟᱦᱚᱸ ᱟᱹᱰᱤ ᱢᱤᱫᱴᱮᱱ ᱵᱷᱟᱹᱜᱤ ᱫᱤᱠ ᱠᱟᱱᱟ ᱟᱸ ᱧᱮᱞ ᱢᱮ ᱚᱱᱟ ᱥᱠᱤᱢ ᱮᱢ ᱠᱷᱟᱹᱛᱤᱨ ᱛᱮ ᱪᱮᱫ ᱦᱳᱭᱳᱜ ᱠᱟᱱᱟ ᱡᱮ ᱚᱱᱟ ᱡᱟᱦᱟᱸ ᱥᱠᱤᱢ ᱠᱚ ᱮᱢᱚᱜ ᱠᱟᱱᱟ ᱚᱞᱚᱜ ᱯᱟᱲᱦᱟᱣ
ᱤ
ᱡᱟᱦᱟᱸᱭ ᱠᱚ ᱚᱞᱚᱜ ᱯᱟᱲᱦᱟᱜ ᱠᱟᱱᱟ, ᱴᱷᱤ ᱜᱟᱪᱷᱮ ᱛᱳ ᱩᱱᱠᱩᱣᱟᱜ ᱱᱤᱭᱟᱹ ᱵᱷᱟᱜᱤ ᱦᱩᱭᱩᱜ ᱼᱼ ᱠᱟᱱᱟ ᱡᱮ ᱚᱲᱟᱜ ᱨᱮᱱ ᱦᱚᱲ ᱴᱷᱮᱱ ᱠᱷᱚᱱ ᱮᱸ ᱵᱤᱥᱤ ᱴᱟᱠᱟ ᱯᱩᱭᱥᱟᱹᱼᱼ ᱢᱟᱱᱮ ᱵᱟᱝ ᱠᱚᱭ ᱦᱩᱭᱩᱜ ᱠᱟᱱ ᱛᱟᱠᱚᱣᱟ ᱦᱳᱭᱥᱮ ᱚᱱᱟ ᱡᱟᱦᱟᱸ ᱯᱩᱭᱥᱟᱹᱼᱼ ᱠᱚ ᱧᱟᱢ ᱫᱟ ᱩᱱᱠᱩ ᱚᱱᱟ ᱛᱮᱜᱮ ᱟᱠᱚᱣᱟᱜ ᱯᱟᱲᱦᱟᱣ ᱠᱤᱪᱷᱩᱴᱟ ᱠᱚ ᱪᱟᱞᱟᱣ ᱫᱟᱲᱮᱭᱟᱜᱼᱼ ᱠᱟᱱᱟ ᱟᱨ ᱵᱟᱝᱠᱷᱟᱱ ᱢᱟᱱᱮ ᱵᱟᱠᱚ ᱧᱟᱢ ᱞᱮᱠᱷᱟᱱ ᱫᱚ ᱪᱤᱠᱟᱹ ᱠᱚᱜᱼᱟ ᱞᱟᱹᱭ ᱢᱮᱥᱮ ᱡᱮ ᱚᱲᱟᱜ ᱨᱮᱱ ᱦᱚᱲ ᱢᱤᱫ ᱨᱚᱜᱚᱲ ᱢᱟᱱᱮ ᱯᱚᱭᱥᱟ ᱠᱚ ᱠᱚᱭ ᱠᱮᱠᱚᱣᱟ ᱟᱨ ᱚᱲᱟᱜ ᱨᱮᱦᱚᱸᱼᱼ ᱚᱲᱟᱜ ᱨᱮᱦᱚᱸ ᱫᱷᱚᱨᱚ ᱡᱩᱫᱤ ᱢᱤᱫ ᱦᱚᱲ ᱜᱮ ᱢᱮᱱᱟᱭ ᱛᱟᱢᱟᱼᱼ ᱠᱟᱹᱢᱤ ᱦᱚᱲ ᱴᱷᱤᱜᱟᱪᱷᱮ ᱢᱟᱱᱮ ᱢᱤᱫ ᱦᱚᱲ ᱛᱮᱜᱮ ᱯᱩᱨᱟᱹ ᱥᱚᱝᱥᱟᱨ ᱪᱟᱞᱟᱜ ᱛᱟᱢᱟ ᱥᱮ ᱯᱩᱨᱟᱹ ᱜᱷᱟᱨᱚᱸᱧᱡᱽ ᱪᱟᱞᱟᱜ ᱛᱟᱢᱟ ᱛᱳ ᱢᱤᱫ ᱦᱚᱲ ᱪᱮᱛᱟᱱ ᱜᱮ ᱟᱢ ᱴᱮᱸᱦᱟᱰᱽ ᱦᱩᱭᱩᱜ ᱛᱟᱢᱟ ᱦᱳᱭ ᱥᱮ᱾
ᱟᱫᱚ ᱚᱱᱛᱮ ᱥᱟᱭᱠᱮᱞ ᱠᱳᱠᱳ ᱥᱴᱩᱰᱮᱱᱴ ᱠᱚ ᱮᱢᱟᱣ, ᱮᱢᱟᱣ ᱠᱚ ᱛᱟᱦᱮᱫ ᱠᱚ?
ᱦᱳᱭ ᱦᱳᱭ ᱥᱟᱭᱠᱮᱞ ᱠᱚ, ᱦᱮᱸ ᱮᱢᱟ ᱠᱚ ᱠᱟᱱ ᱛᱟᱦᱮᱱ ᱜᱮᱭᱟ ᱠᱚᱛᱚ
ᱦᱳᱭ ᱟᱞᱮ ᱥᱮᱫ ᱦᱚᱸ ᱥᱟᱭᱠᱮᱞ ᱠᱳ ᱮᱢᱟ, ᱮᱢᱟ ᱠᱚᱣᱟ ᱠᱳ ᱰᱮᱨ ᱯᱟᱲᱦᱟᱜ ᱞᱟᱹᱜᱤᱫ ᱦᱚᱸ ᱠᱳ ᱥᱩᱵᱤᱫᱟ ᱠᱳ ᱮᱢᱟ ᱠᱳᱣᱟ ᱥᱚᱨᱠᱟᱨ ᱠᱳ ᱯᱷᱮᱨ ᱟᱨᱚ ᱡᱟᱦᱟᱸ ᱵᱟᱯᱞᱟ ᱨᱮ ᱵᱟᱯᱞᱟ ᱨᱮ ᱞᱟᱹᱜᱤᱫ ᱚᱱᱟᱼᱼ ᱚᱠᱚᱭ ᱦᱚᱸᱠᱚ ᱮᱢᱟ ᱠᱚ ᱛᱟᱦᱮ ᱥᱚᱨᱠᱟᱨ ᱠᱷᱚᱡᱽ ᱯᱷᱮᱨ ᱟᱨᱚ ᱵᱚᱭᱚᱥ ᱠᱚ ᱦᱚᱲᱼᱼ ᱩᱱᱠᱩ ᱦᱚᱸ ᱠᱳ ᱮᱢᱟ ᱠᱳ ᱠᱟᱱᱟ ᱯᱷᱮᱨ ᱯᱮᱱᱥᱮᱱᱼᱼ ᱵᱚᱭᱚᱥᱠᱚ ᱦᱚᱲ, ᱚᱱᱟ ᱦᱚᱸ ᱥᱩᱵᱤᱫᱷᱟ ᱧᱟᱢᱚᱜ ᱠᱟᱱ ᱜᱮᱭᱟ ᱥᱚᱨᱠᱟᱨ ᱠᱷᱚᱡᱽ ᱛᱚ ᱚᱱᱟ ᱠᱳ ᱥᱩᱵᱤᱫᱟ ᱧᱟᱢᱚᱜ ᱠᱟᱱ ᱧᱟᱢᱚᱜ ᱠᱟᱱᱼᱼ ᱛᱮ ᱛᱷᱚᱲᱟ ᱵᱷᱟᱹᱜᱤ ᱜᱮ ᱠᱚ ᱵᱷᱳᱡᱽ ᱫᱟ ᱥᱳᱜᱳᱲ ᱜᱮ ᱟᱨ ᱡᱚᱨᱩᱨᱤ ᱦᱚᱸ ᱠᱟᱱᱟ ᱥᱩᱵᱤᱫᱷᱟ ᱧᱟᱢᱚᱜ ᱠᱷᱟᱡ ᱦᱮᱸ ᱢᱟᱱᱮ ᱢᱤᱫᱴᱮᱱ ᱠᱤᱪᱷᱩ ᱛᱚ ᱱᱟᱥᱮ ᱤᱥᱤᱱᱟ ᱟᱵᱚ ᱡᱟᱦᱟᱸᱭ ᱨᱮᱸᱜᱮᱡ ᱜᱮᱭᱟ ᱠᱚ ᱩᱱᱠᱩ ᱞᱟᱹᱜᱤᱫ ᱢᱟᱱᱮ ᱢᱤᱫᱴᱮᱱ ᱥᱩᱵᱤᱫᱷᱟ ᱦᱩᱭᱩᱜᱼᱟ ᱚᱥᱩᱵᱤᱫᱷᱟ ᱦᱩᱭᱩᱜ ᱛᱟᱠᱚ ᱦᱮᱸ ᱡᱟᱦᱟᱸ ᱟᱠᱚ ᱟᱢᱮᱢ ᱞᱟᱹᱭ ᱠᱮᱜᱼᱟ ᱟᱹᱰᱤ ᱢᱚᱸᱡᱽ ᱮᱢ ᱞᱟᱹᱭ ᱠᱮᱫᱟ ᱚᱱᱟ ᱫᱚ ᱢᱟᱱᱮ ᱥᱚᱨᱠᱟᱨ ᱠᱷᱚᱡ ᱧᱟᱢᱚᱜ ᱧᱟᱢᱚᱜ ᱠᱟᱱᱛᱮ ᱢᱟᱱᱮ ᱛᱮᱦᱮᱧ ᱩᱱᱟᱹᱜᱴᱟ ᱡᱟᱦᱟᱸ ᱮᱠᱵᱟᱨᱮ ᱚᱱᱟ ᱠᱩ ᱢᱤᱫᱴᱮᱱ ᱠᱟᱹᱣᱰᱤ ᱡᱟᱣᱨᱟ ᱞᱟᱹᱜᱤᱫ ᱛᱚ ᱢᱟᱱᱮ ᱤᱭᱟᱹ ᱠᱚ ᱦᱩᱭ ᱠᱚᱜ ᱠᱮᱭᱟ ᱥᱮ ᱦᱮᱸᱥᱮ ᱵᱟᱝᱚ ᱚᱱᱟᱛᱮ ᱧᱟᱢᱚᱜ ᱦᱮ ᱧᱟᱢᱚᱜ ᱠᱟᱱᱟ ᱚᱱᱟᱜᱤ ᱵᱮᱥ ᱟᱹᱰᱤ ᱢᱚᱸᱡᱽ ᱜᱤ ᱟᱨ ᱡᱟᱦᱟᱸᱜᱤ ᱥᱚᱨᱠᱟᱨ ᱥᱚᱨᱠᱟᱨ ᱨᱩᱞ ᱥᱮ ᱡᱟᱦᱟᱱᱟᱜ ᱜᱤ ᱵᱮᱱᱟᱣᱟᱭ ᱚᱱᱟ ᱫᱚ ᱦᱚᱲ ᱠᱷᱚᱛᱤ ᱞᱟᱹᱜᱤᱫ ᱫᱚ ᱵᱟᱝ ᱡᱟᱛᱮ ᱢᱟᱱᱮ ᱟᱵᱚ ᱢᱟᱹᱱᱢᱤᱭᱟᱜ ᱡᱟᱛᱮ ᱞᱟᱵᱷ ᱡᱟᱛᱮ ᱦᱩᱭᱩᱜ ᱥᱮ ᱡᱟᱦᱟᱸᱱᱟᱜ ᱵᱟᱹᱲᱤᱡ ᱠᱟᱹᱢᱤ ᱡᱟᱛᱮ ᱟᱵᱩᱣᱟᱜ ᱫᱤᱥᱚᱢ ᱨᱮ ᱥᱮ ᱟᱵᱚᱣᱟᱜ ᱡᱟᱦᱟᱸ ᱡᱟᱦᱟᱸ ᱮᱞᱟᱠᱟᱟᱨᱮ ᱵᱟᱹᱲᱤᱡ ᱠᱟᱹᱢᱤ ᱡᱟ ᱡᱟᱛᱮ ᱵᱟᱝ ᱦᱤᱡᱩᱜ ᱵᱟᱝ ᱦᱩᱭᱩᱜ ᱚᱱᱟᱛᱮ ᱨᱩᱞ ᱠᱚᱠᱚ ᱵᱮᱱᱟᱣᱟ ᱥᱚᱨᱠᱟᱨ ᱦᱳᱭᱥᱮ ᱟᱫᱚ ᱟᱫᱚ ᱦᱮᱸ ᱠᱤᱪᱷᱩ ᱠᱤᱪᱷᱩ ᱨᱩᱞ ᱫᱚ ᱟᱫᱚ ᱚᱱᱟ ᱫᱚ ᱥᱩᱨᱩ ᱨᱮᱫᱚ ᱵᱟᱝ ᱵᱩᱡᱩᱜᱼᱟ ᱟᱫᱚ ᱡᱮᱢᱚᱱ ᱨᱩᱞ ᱡᱟᱦᱟᱸ ᱴᱟᱜ ᱜᱮ ᱡᱮᱢᱚᱱ ᱨᱩᱞ ᱡᱚᱫᱤ ᱠᱚ ᱱᱤᱭᱚᱢ ᱠᱟᱹᱱᱩᱱ ᱠᱚ ᱵᱮᱱᱟᱣᱟ ᱮᱵᱟᱨ ᱚᱱᱟ ᱢᱟ ᱱᱤᱭᱚᱢ ᱠᱟᱹᱱᱩᱱ ᱚᱱᱟ ᱡᱟᱭᱜᱟᱟᱨ ᱜᱟᱱᱚᱜᱼ ᱟ ᱥᱮ ᱵᱟᱝ ᱜᱟᱱᱚᱜᱼᱟ ᱚᱱᱟ ᱫᱚ ᱡᱚᱠᱷᱚᱱ ᱠᱚ ᱴᱷᱤᱠ ᱠᱮᱫ ᱜᱮ ᱚᱱᱟ ᱡᱚᱠᱷᱚᱱ ᱮᱢᱯᱞᱤᱢᱮᱱᱴ ᱦᱩᱭᱩᱜᱼᱟ ᱚᱱᱟ ᱱᱤᱭᱚᱢ ᱟᱫᱚ ᱚᱱᱟ ᱫᱚ ᱯᱚᱨᱮᱛᱮ ᱵᱩᱡᱩᱜᱼᱟ ᱡᱮ ᱦᱮᱸ ᱚᱱᱟ ᱨᱩᱞ ᱫᱚ ᱚᱸᱰᱮ ᱞᱟᱹᱜᱤᱫ ᱥᱚᱴᱷᱤᱠ ᱜᱮᱭᱟ ᱥᱮ ᱵᱟᱝ ᱴᱷᱤᱠᱟ ᱚᱱᱟ ᱫᱚ ᱯᱚᱨᱮᱛᱮ ᱵᱩᱡᱩᱜᱼᱟ ᱟᱫᱚ ᱡᱚᱠᱷᱚᱱ ᱠᱚ ᱧᱮᱞᱟ ᱡᱮ ᱵᱟᱝ ᱱᱤᱭᱟᱹ ᱱᱤᱭᱟᱹ ᱱᱤᱭᱚᱢ ᱠᱟᱱᱩᱱ ᱫᱚ ᱱᱤᱭᱟᱹ ᱡᱟᱭᱜᱟᱨᱮ ᱵᱟᱝ ᱠᱟᱡᱮ ᱞᱟᱜᱟᱜ ᱠᱟᱱᱟ ᱚᱥᱩᱵᱤᱫᱟ ᱦᱩᱭᱩᱜ ᱠᱟᱱ ᱛᱟᱠᱚᱣᱟ ᱯᱟᱵᱽᱞᱤᱠᱟᱜ ᱛᱚ ᱟᱠᱚ ᱛᱮᱜᱮ ᱠᱚ ᱚᱱᱟ ᱱᱤᱭᱚᱢ ᱠᱟᱱᱩᱱ ᱠᱚᱠᱚ ᱵᱚᱫᱚᱞ ᱠᱮᱫ ᱜᱮ ᱛᱚᱵᱮ ᱟᱨ ᱢᱤᱫᱴᱮᱱᱤᱧ ᱠᱩᱞᱤ ᱢᱮᱭᱟ ᱦᱮᱸ ᱟᱪᱪᱷᱟ ᱦᱮᱸ ᱱᱤᱭᱟᱹ ᱠᱚ ᱡᱟᱦᱟᱸ ᱢᱤᱫᱴᱮᱱ ᱞᱟᱹᱭ ᱪᱮᱫ ᱮᱢ ᱞᱟᱹᱭ ᱢᱮᱱᱮᱫ ᱛᱟᱦᱮᱱᱟ ᱚᱱᱟ ᱠᱤ ᱵᱟᱝ ᱯᱩᱨᱟᱹᱣ ᱞᱮᱱ ᱛᱟᱢᱟ ᱞᱟᱹᱭ ᱠᱷᱟᱡ ᱢᱮᱱ ᱢᱮ ᱞᱟᱹᱭᱢᱮ
ᱪᱮᱫ ᱞᱟᱹᱭ ᱤᱧ
ᱪᱮᱫ ᱪᱚᱢ ᱞᱟᱹᱭᱮᱫ ᱛᱟᱦᱮᱱᱟ ᱟᱫᱚᱧ ᱢᱮᱱ ᱠᱮᱫᱟ ᱛᱚ ᱟᱫᱚ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱟᱪᱪᱷᱟ ᱚᱱᱛᱮ ᱠᱤ ᱟᱵᱚ ᱟᱵᱚ ᱦᱚᱲᱟᱜ ᱚᱱᱟ ᱠᱚᱥᱴᱤᱭᱩᱢ ᱢᱟᱱᱮ ᱡᱟᱦᱟᱸᱱᱟᱜ ᱵᱮᱱᱟᱣᱟᱠᱩ ᱦᱚᱨᱚᱜ ᱵᱟᱸᱫᱮ ᱨᱮᱭᱟᱜ ᱥᱮ ᱡᱟᱦᱟᱸᱱᱟᱜ ᱚᱱᱟ ᱠᱚ ᱡᱟᱦᱟᱸᱱᱟᱜ ᱠᱩ ᱢᱮᱱᱟᱜᱼᱟ ᱠᱤ ᱚᱱᱛᱮ ᱟᱯᱮ ᱥᱮᱫ? ᱥᱮ ᱡᱟᱦᱟᱸ ᱥᱮᱫ ᱧᱮᱞ ᱵᱟᱲᱟᱭ ᱡᱩᱫᱤ ᱢᱮᱱᱟᱜ
ᱟᱸ ᱟᱞᱮ ᱥᱮ ᱵᱚᱞᱛᱮ ᱢᱟᱱᱮ ᱟᱞᱮ ᱡᱟᱦᱟᱸ ᱪᱟᱨᱯᱟᱥᱮ ᱠᱤᱪᱷᱩ ᱜᱟᱱ ᱚᱱᱠᱟ ᱫᱚ ᱵᱟᱹᱱᱩᱜᱼᱟ ᱛᱚᱵᱮ ᱟᱞᱮ ᱠᱷᱚᱱ ᱫᱚ ᱟᱹᱰᱤ ᱡᱷᱟᱹᱞ ᱡᱷᱟᱹᱞ ᱡᱟᱦᱟᱸ ᱟᱹᱰᱤ ᱡᱷᱟᱹᱞ ᱜᱮ ᱢᱟᱱᱮ ᱪᱮᱫ ᱤᱧ ᱢᱮᱛᱟᱢᱟ
ᱦᱩᱸ
ᱢᱟᱱᱮ ᱟᱹᱰᱤ ᱜᱷᱟᱹᱲᱤᱡ ᱜᱮ ᱞᱟᱜᱟᱜᱼᱟ ᱚᱱᱠᱟ ᱦᱮᱸ ᱡᱷᱟᱹᱞ ᱢᱟᱱᱮ ᱟᱞᱮ ᱥᱩᱨ ᱥᱩᱯᱩᱨ ᱨᱮᱫᱚ ᱚᱱᱠᱟ ᱫᱚ ᱪᱮᱫ ᱦᱚᱸ ᱵᱟᱹᱱᱩᱜᱼᱟ ᱢᱟᱱᱮ ᱚᱱᱠᱟ ᱪᱮᱫ ᱜᱮ ᱦᱮᱸ ᱵᱟᱠᱚ ᱵᱮᱱᱟᱣ ᱜᱮᱭᱟ ᱠᱚ
ᱛᱚ ᱟᱞᱮᱥᱮᱫ ᱫᱚ ᱮᱠᱷᱚᱱ ᱵᱷᱟᱜᱤ ᱜᱤ ᱞᱟᱦᱟᱜ ᱠᱟᱱᱟ ᱠᱩ ᱟᱵᱚ ᱥᱟᱱᱛᱟᱞ ᱥᱚᱢᱟᱡᱽ ᱠᱤᱱᱛᱩ ᱞᱟᱦᱟᱜ ᱠᱟᱱ ᱛᱟᱵᱚᱱᱟ ᱚᱞᱚᱜ ᱯᱟᱲᱦᱟᱣ ᱫᱤᱠ ᱫᱤᱭᱮ ᱦᱚᱸ ᱞᱩᱜᱽᱲᱤ ᱦᱚᱠᱚ ᱵᱮᱱᱟᱣ ᱫᱟᱠᱩ ᱠᱷᱟᱹᱰᱤ ᱥᱮ ᱡᱟᱦᱱᱟᱜ ᱜᱮ ᱡᱮ ᱡᱟᱦᱟᱸᱱᱟᱜ ᱜᱮ ᱟᱵᱚ ᱡᱟᱦᱟᱸ ᱱᱟᱣᱟ ᱱᱤᱛᱚᱜ ᱴᱨᱟᱰᱤᱥᱮᱱ ᱪᱟᱹᱞᱩᱜ ᱠᱟᱱᱟ ᱛᱚ ᱱᱚᱛᱮ ᱠᱚ ᱦᱮᱸ ᱛᱚ ᱱᱤᱭᱟᱹ ᱯᱟᱥᱮ ᱯᱟᱥᱮ ᱠᱚ ᱵᱮᱱᱟᱣ ᱜᱮᱭᱟ ᱠᱚ ᱟᱨ ᱢᱟᱱᱮ ᱚᱲᱟᱜ ᱚᱲᱟᱜ ᱠᱩ ᱦᱚᱸᱠᱩ ᱦᱳᱢ ᱰᱮᱞᱤᱵᱷᱟᱨᱤ ᱦᱚᱸ ᱦᱩᱭᱩᱜ ᱛᱮ ᱠᱮᱥ ᱚᱱ ᱰᱮᱞᱤᱵᱷᱟᱨᱤ ᱚᱯᱥᱮᱱ ᱢᱮᱱᱟᱜᱼᱟ ᱦᱮᱸ ᱯᱮ ᱚᱱ ᱰᱮᱞᱤᱵᱷᱟᱨᱤ ᱥᱚᱵ ᱨᱚᱠᱚᱢ ᱜᱮ ᱥᱩᱵᱤᱫᱷᱟ ᱱᱮᱛᱟᱨ ᱠᱩ ᱮᱦᱚᱵ ᱟᱠᱟᱫᱟ ᱠᱩ ᱛᱚ ᱵᱷᱟᱜᱤ ᱜᱤ ᱠᱩ ᱱᱮᱛᱟᱨ ᱠᱩ ᱵᱮᱱᱟᱣ ᱫᱟᱠᱩ ᱟᱹᱰᱤ ᱢᱚᱸᱡᱽ ᱜᱤ ᱡᱮ ᱦᱮᱸ ᱟᱵᱩ ᱠᱚ ᱞᱟᱦᱟᱜ ᱠᱟᱱ ᱛᱟᱵᱚᱱᱟ
ᱦᱮᱸ ᱮᱠᱫᱚᱢ ᱢᱟᱱᱮ ᱡᱚᱛᱚ ᱥᱮᱱ ᱠᱷᱚᱱ ᱠᱚ ᱞᱟᱦᱟᱜ ᱠᱟᱱᱟ ᱱᱚᱜᱼᱚᱭ ᱡᱮᱢᱚᱱ ᱟᱵᱚᱣᱟᱜ ᱢᱟᱱᱮ ᱡᱟᱦᱟᱸ ᱡᱟᱹᱛᱤᱭᱟᱹᱨᱤ ᱥᱟᱯᱟᱵ ᱠᱚ ᱛᱟᱵᱚᱱ ᱢᱟᱱᱮ ᱦᱚᱨᱚᱜ ᱵᱟᱸᱫᱮ ᱨᱮᱱᱟᱜ ᱚᱱᱟ ᱠᱩᱠᱚ ᱵᱮᱱᱟᱣᱫᱟ ᱟᱞᱮ ᱥᱮᱱ ᱫᱚ ᱪᱤᱜᱼᱠᱟ ᱞᱟᱹᱭ ᱢᱮᱥᱮ ᱢᱟᱱᱮ ᱡᱟᱦᱟᱸ ᱥᱮᱫ ᱨᱮᱠᱚ ᱵᱮᱱᱟᱣ ᱜᱮᱭᱟ ᱚᱱᱛᱮ ᱠᱷᱚᱱ ᱟᱸ ᱢᱟᱱᱮ ᱫᱟᱢ ᱫᱚᱨ ᱠᱟᱛᱮᱜ ᱠᱤᱨᱤᱧ ᱟᱹᱜᱩ ᱠᱟᱛᱮᱜ ᱛᱟᱨᱯᱚᱨᱮ ᱠᱚ ᱟᱠᱷᱨᱤᱧ ᱮᱫᱟ ᱱᱚᱝᱠᱟ ᱟᱞᱮ ᱥᱮᱫ ᱫᱚ ᱟᱨ ᱵᱮᱱᱟᱣ ᱵᱟᱝ ᱦᱩᱭᱩᱜ ᱠᱟᱱᱟ ᱟᱫᱚ ᱢᱟᱱᱮ ᱟᱞᱮ ᱚᱲᱟᱜ ᱨᱮᱱ ᱜᱮ ᱢᱟᱱᱮ ᱵᱷᱟᱭ ᱢᱮᱱᱟᱭᱟ ᱤᱧ ᱨᱮᱱ ᱢᱤᱫᱴᱟᱝ ᱛᱚ ᱩᱱᱤ ᱚᱱᱠᱟ ᱚᱱᱠᱟ ᱵᱟᱦᱨᱮ ᱥᱮᱱ ᱠᱷᱚᱡᱜᱮ ᱠᱤᱨᱤᱧ ᱟᱹᱜᱩ ᱠᱟᱛᱮᱜ ᱚᱱᱟ ᱤᱭᱟᱹ ᱠᱚ ᱢᱟᱱᱮ ᱦᱚᱨᱚᱜ ᱵᱟᱸᱫᱮ ᱡᱤᱱᱤᱥ ᱠᱚ ᱠᱤᱨᱤᱧ ᱟᱹᱜᱩ ᱠᱟᱛᱮ ᱟᱠᱷᱨᱤᱧ ᱮᱫᱟᱭ ᱟᱫᱚ ᱩᱱᱤ ᱦᱚᱸ ᱱᱤᱝᱠᱟᱹ ᱢᱤᱫᱴᱮᱡ ᱪᱤᱱᱛᱟᱹ ᱵᱷᱟᱵᱱᱟ ᱦᱮᱡ ᱠᱟᱫᱮᱭᱟ ᱡᱮ ᱦᱚ ᱢᱟᱱᱮ ᱟᱵᱚ ᱦᱚᱸ ᱢᱤᱫᱴᱮᱱ ᱱᱚᱝᱠᱟ ᱵᱚ ᱵᱮᱱᱟᱣ ᱦᱚᱪᱚᱭᱟ ᱟᱫᱚ ᱚᱝᱠᱟ ᱨᱟᱭ ᱟᱨ ᱛᱟᱪᱷᱟᱲᱟ ᱫᱚ ᱱᱚᱣᱟ ᱠᱚᱨᱮ ᱫᱚ ᱵᱮᱱᱟᱣ ᱫᱚ ᱵᱟᱝ ᱦᱩᱭᱩᱜ ᱜᱮᱭᱟ ᱩᱱᱟᱹᱜ
ᱦᱩᱸ ᱦᱩᱸ
ᱟᱨᱠᱤ
ᱦᱩᱸ
ᱦᱮ
ᱛᱚ ᱟᱫᱚ ᱤᱭᱟᱹ ᱚᱱᱛᱚᱛ ᱪᱮᱫ ᱞᱮᱠᱟ ᱵᱤᱨ ᱵᱩᱨᱩ ᱡᱟᱭᱜᱟ ᱥᱮ ᱪᱮᱫ ᱞᱮᱠᱟ ᱥᱚᱢᱚᱛᱚᱞ ᱜᱮᱭᱟ?
ᱥᱚᱢᱚᱛᱚᱞ ᱜᱮᱭᱟ ᱵᱤᱨ ᱵᱩᱨᱩ ᱫᱚ ᱵᱟᱹᱱᱩᱜ ᱜᱮᱭᱟ ᱟᱞᱮᱥᱮᱫ ᱫᱚ᱾
ᱟᱸ
ᱟᱨ ᱟᱯᱮ ᱥᱮᱱ ᱫᱚ ᱪᱮᱫ ᱞᱮᱠᱟ?
ᱟᱞᱮ ᱥᱮᱫ ᱦᱚᱸ ᱪᱮᱫᱠᱟᱧ ᱢᱮᱱᱟ ᱵᱤᱨ ᱦᱚᱸ ᱢᱮᱱᱟᱜᱼᱟ ᱟᱨ ᱥᱚᱢᱚᱛᱚᱞ ᱦᱚᱸ ᱟᱫᱚ ᱵᱤᱨ ᱦᱚᱸ ᱡᱮ ᱚᱱᱠᱟ ᱫᱚᱢᱮ ᱵᱤᱨ ᱚᱱᱠᱟ ᱫᱚ ᱵᱟᱝ ᱢᱟᱱᱮ ᱢᱟᱱᱮ ᱟᱣᱟᱲ ᱠᱩ ᱪᱟᱞᱟᱣ ᱫᱟᱲᱮᱭᱟᱜᱼᱟ ᱠᱩ ᱥᱮ ᱥᱟᱦᱟᱱ ᱠᱚᱠᱚ ᱟᱹᱜᱩᱭᱟ ᱚᱱᱛᱮ ᱠᱷᱚᱡ ᱜᱤ ᱥᱮ ᱯᱟᱞᱦᱟ ᱠᱚ ᱥᱮ ᱡᱟᱦᱟᱸᱱᱟᱜ ᱜᱤ ᱦᱮᱸ ᱟᱹᱜᱩ ᱠᱚ ᱪᱟᱞᱟᱜᱼᱟ ᱟᱨ ᱟᱵᱩᱛᱚ ᱫᱤᱠᱩ ᱢᱟᱱᱮ ᱟᱵᱚ ᱦᱚᱲ ᱛᱚ ᱩᱱᱟᱹᱜ ᱥᱟᱺᱜᱤᱧ ᱜᱟᱹᱰᱭᱟᱹ ᱛᱚ ᱞᱮᱰᱤᱥ ᱠᱚ ᱵᱟᱝ ᱠᱚ ᱪᱞᱟᱣ ᱫᱟᱲᱮᱭᱟᱜ ᱵᱤᱨ ᱠᱚᱨᱮ ᱢᱟᱱᱮ ᱵᱚᱞ ᱫᱚᱢᱮ ᱵᱤᱨ ᱫᱚ ᱵᱟᱝ ᱠᱟᱱᱟ ᱡᱮ ᱚᱥᱩᱵᱤᱫᱷᱟ ᱪᱟᱞᱟᱣ ᱛᱮ
ᱦᱳᱭ ᱦᱳᱭ ᱢᱟᱱᱮ ᱟᱞᱮ ᱥᱮᱱᱦᱚᱸ ᱪᱮᱫ ᱤᱧ ᱢᱮᱛᱟᱢᱟ ᱟᱞᱮᱥᱮᱫ ᱫᱚ ᱵᱮ ᱵᱤᱨ ᱵᱩᱨᱩ ᱛᱚ ᱵᱟᱹᱱᱩᱜᱼᱟ ᱵᱤᱨ ᱫᱚ ᱢᱮᱱᱟᱜᱼᱟ ᱾ ᱛᱚᱵᱮ ᱠᱷᱟᱱ ᱚᱱᱮ ᱟᱢ ᱡᱟᱦᱟᱸᱢ ᱞᱟᱹᱭ ᱠᱮᱫᱟ ᱥᱟᱦᱟᱱ ᱯᱟᱞᱦᱟ ᱟᱹᱜᱩ ᱞᱟᱹᱜᱤᱫ ᱚᱱᱠᱟᱱᱟᱜ ᱠᱟᱹᱴᱤᱡ ᱠᱟᱹᱴᱤᱡ ᱵᱤᱨ ᱫᱚ ᱢᱮᱱᱟᱜ ᱜᱮᱭᱟ ᱟᱨᱠᱤ ᱛᱟᱯᱚᱨ ᱫᱚᱢᱮ ᱡᱮ ᱞᱟᱟᱹᱴᱩ ᱞᱟᱹᱴᱩ ᱵᱤᱨ ᱠᱚ ᱛᱟᱦᱮᱱ ᱜᱮᱭᱟ᱾ ᱚᱱᱠᱟ ᱞᱟᱹᱴᱩ ᱞᱟᱹᱴᱩ ᱵᱤᱨ ᱠᱚᱫᱚ ᱵᱟᱹᱱᱩᱜᱼᱟ᱾
ᱦᱮᱸ
ᱮᱭ ᱛ
ᱳ ᱟᱹᱰᱤ ᱵᱮᱥ ᱵᱩᱡᱷᱟᱹᱣᱱᱟ ᱵᱟᱟᱜᱤ ᱵᱟᱟᱜᱤ ᱴᱚᱯ ᱠᱚᱨᱮᱜᱤ ᱨᱚᱲᱢᱮ ᱦᱳᱭᱮᱱ ᱚᱠᱛ ᱦᱚᱸ ᱦᱳᱭᱱᱟ᱾ ᱯᱷᱤᱨ ᱟᱨᱦᱚ ᱦᱟᱸᱜ ᱳᱭ ᱵᱥᱟ ᱨᱮᱦᱚᱸ ᱯᱚᱨᱛᱮ ᱟᱨᱦᱚᱸ ᱱᱟᱜ ᱨᱚᱯᱚᱲ ᱦᱩᱭᱩᱜᱼᱟ ᱦᱮᱸ
ᱦᱳᱭ ᱦᱳᱭ
ᱢᱟ ᱛᱟᱦᱚᱞᱮ ᱦᱮᱸ
ᱦᱳᱭ ᱢᱟ ᱴᱷᱤᱠ
ᱦᱳᱭ